ᱦᱮᱸ ᱟᱸᱡᱚᱢᱚᱜ ᱠᱟᱱᱟ᱾ ᱥᱟᱹᱜᱩᱱ ᱥᱮᱫᱟᱜ
ᱦᱚ ᱥᱟᱹᱜᱩᱱ ᱥᱮᱛᱟᱜ
ᱦᱮᱞᱳ ᱦᱮᱸ
ᱦᱮᱸ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ ᱱᱚᱜᱼᱚᱭ ᱛᱚ ᱟᱨ ᱤᱭᱟᱹ ᱠᱚ ᱦᱩᱭᱱᱟ ᱥᱮᱛ ᱟᱨ ᱟᱞᱚᱢ ᱢᱮᱱᱟᱮᱭᱟ ᱥᱮᱛᱟᱜ ᱯᱟᱭᱟᱨᱮ ᱫᱟᱜ ᱮ ᱛᱷᱚᱵ ᱠᱮᱫ ᱛᱟᱦᱚᱞᱮ ᱥᱮ
ᱫᱟᱜ ᱠᱮᱫᱟᱭ ᱟᱞᱮ ᱥᱮ ᱪ ᱴᱮ ᱨᱟᱠᱟᱵ ᱠᱟᱱᱟ ᱟᱹᱰᱤ ᱢᱟᱨᱥᱟᱞ ᱠᱮᱫᱟᱭ᱾
ᱦᱮᱸ ᱛᱚ ᱞᱮᱠᱤᱱ ᱱᱚᱛᱮ ᱫᱟᱜ ᱮᱛᱚᱦᱚᱵ ᱠᱮᱫᱟ ᱠᱟᱹᱴᱤᱡ ᱠᱟᱹᱴᱤᱡᱛᱮ ᱡᱚᱨᱚᱜ ᱠᱟᱱᱟ᱾
ᱦᱚᱸ ᱟᱞᱮ ᱥᱮᱱ ᱫᱚ ᱵᱟᱝ ᱱᱚᱜᱼᱚᱭ ᱡᱚ ᱱᱚᱛᱮ ᱱᱤᱡ ᱪᱟᱞᱟᱜ ᱠᱟᱱᱟ
ᱟᱪᱪᱷᱟ ᱟ ᱤᱧ ᱫᱟᱹᱛᱟᱹᱱᱤᱜ ᱠᱟᱹᱱᱟᱹᱧ ᱱᱤᱛᱳᱜ ᱦᱮᱸᱥ ᱟᱪᱪᱷᱟ ᱛᱚᱮᱫ ᱪᱮᱫ ᱨᱮᱱᱟᱜ ᱨᱚᱯᱚᱲᱟ
ᱚ ᱛᱮᱦᱤᱧ ᱫᱚ ᱟᱯᱮ ᱥᱮᱮᱱ ᱫᱚᱠᱚ ᱵᱷᱤᱛ ᱠᱚᱫᱚ ᱠᱚ ᱫᱟᱜᱟᱭᱫᱟ ᱵᱷᱤᱛ ᱠᱚᱫᱚ ᱠᱚ ᱫᱟᱜᱟᱭᱫᱟ ᱥᱮ ᱵᱟᱝ ᱦᱮᱸ
ᱦᱮᱸ
ᱢᱮᱱᱮᱫ ᱛᱟᱦᱮᱱ ᱫᱚ ᱟᱯ ᱥᱮᱫ ᱵᱷᱤᱛ ᱠᱚ ᱫᱟᱜᱟᱭᱮᱫᱟᱥᱮ ᱵᱟᱝ ᱟᱸᱡᱚᱢ ᱫᱟᱥᱮ ᱵᱟᱝ ᱵᱷᱤᱛ ᱠᱚ ᱫᱟᱜᱟᱭ ᱫᱟᱥᱮ ᱵᱟᱝ
ᱦᱮᱞᱳ ᱨᱚᱲ ᱠᱟᱹᱴᱤᱡ ᱵᱮᱵᱮ ᱟᱸᱡᱚᱢᱚᱜ ᱠᱟᱱ ᱛᱟᱢᱟ?
ᱱᱮᱛ ᱫᱚ ᱱᱤᱛᱚᱢ ᱡᱚᱱ ᱫᱚ ᱥᱮ ᱵᱟᱝ ᱛᱚ ᱦᱮᱞᱳ
ᱱᱮᱛᱚᱜ ᱟᱸᱡᱚᱢᱚᱜ ᱠᱟᱱᱟ ᱱᱮᱛᱚᱜ ᱟᱸᱡᱚᱢᱚᱜ ᱠᱟᱱᱟ ᱠᱟᱹᱴᱤᱡ ᱠᱟᱹᱴᱤᱡ
ᱚ ᱢᱮᱱᱫᱟᱹᱧ ᱵᱷᱤᱛ ᱠᱚ ᱫᱟᱜᱟᱭ ᱫᱟᱥᱮ ᱵᱟᱝ ᱟᱯᱮ ᱥᱮᱫ ᱫᱚ ᱛᱮᱤᱦᱤᱧ ᱫᱚ
ᱵᱟᱹᱧ ᱵᱩᱡᱷᱟᱹᱣ ᱞᱮᱱᱟ ᱪᱮᱥᱞᱮ ᱪᱮᱫ ᱞᱮ ᱥᱟᱱᱟᱢ ᱠᱟᱱᱟ᱾
ᱤᱭᱟᱹ ᱵᱷᱤᱨᱤᱛ
ᱟᱪᱪᱷᱟ ᱵᱷᱤᱛ ᱢᱟᱱ ᱯᱚᱛᱟᱣᱱᱟ ᱡᱟᱦᱟᱸ
ᱵᱟᱝ ᱦᱮᱸ ᱦᱮᱸ ᱵᱷᱤᱛ ᱵᱷᱤᱛ ᱵᱟᱝ ᱨᱚᱝ ᱫᱚ ᱵᱟᱝ ᱫᱟᱜᱼᱟ ᱢᱟᱱᱮ ᱜᱩᱨᱤᱡ ᱛᱮᱠᱚ ᱫᱟᱜ ᱮᱫᱟ ᱥᱮ ᱵᱟᱝ
ᱟᱪᱪᱷᱟ ᱟᱪᱪᱷᱟ ᱦᱮᱸ ᱦᱮᱸ ᱛᱮᱦᱧ ᱤᱭᱟᱹ ᱠᱚ ᱯᱤᱰᱟᱹ ᱠᱚ ᱛᱮᱦᱮᱧ ᱯ ᱯᱚᱨᱟᱽ ᱠᱟᱱᱟ ᱦᱚᱸᱛᱚ ᱚᱱᱟᱱᱟᱜᱤᱪᱩᱧ ᱞᱟᱹᱭᱮᱜᱼᱟ ᱦᱳᱭ ᱦᱳᱭ ᱦᱳᱭ ᱦᱮᱸ ᱦᱮᱸ
ᱥᱮ ᱪᱮᱫ ᱯᱮ ᱢᱮᱛᱟᱜᱼᱟ
ᱚᱠᱚᱭ ᱟᱞᱮ ᱫᱚ ᱞᱮᱮᱭᱟ
ᱪᱮᱫ
ᱨᱟᱪᱟᱥ
ᱪᱮᱫ ᱯᱮ ᱞᱟᱹᱭᱭᱟ ᱥᱟᱠᱨᱟᱛ ᱢᱮᱱᱟ ᱟ
ᱦᱮᱸ ᱵᱷᱤᱱᱟᱹ ᱵᱷᱤᱱᱟᱹ ᱤᱭᱟᱹ ᱥᱮᱮᱫ ᱵᱷᱤᱱᱟᱹ ᱵᱷᱤᱱᱟᱹ ᱤᱭᱟᱹ
ᱧᱩᱛᱩᱢ ᱞᱮᱠᱟᱛᱮ ᱵᱩᱡᱷᱟᱹᱜᱼᱟ
ᱟᱨ ᱛᱚᱵᱮ ᱪᱮᱫ ᱦᱮᱸ ᱪᱮᱫ ᱠᱚᱯᱮ ᱪᱤᱠᱠᱟ ᱵᱟᱲᱟᱭᱟ ᱚᱱᱛᱮ ᱫᱚ ᱱᱤᱭᱟᱹ ᱤᱭᱟᱹ ᱨᱮᱫᱚ
ᱚ ᱛᱮᱦᱮᱧ ᱫᱚ ᱤᱭᱟᱹ ᱜᱚᱴᱟ ᱚᱲᱟᱜ ᱟᱨᱠᱤ ᱢᱤᱫ ᱠᱚ ᱜᱳᱞ ᱛᱮᱠᱚ
ᱚᱱᱟ ᱥᱮᱛᱟᱜ ᱨᱮ ᱥᱟᱶᱛᱮ ᱱᱤᱢ ᱰᱟᱹᱨ ᱠᱚ ᱥᱟᱭᱰ ᱨᱮᱠᱚ ᱨᱮᱵᱮᱜᱼᱟ ᱫᱩᱣᱟᱹᱲ ᱫᱩᱣᱟᱹᱨ ᱜᱚᱴᱟ ᱥᱟᱛᱷᱤ ᱟᱨ ᱚᱱᱟ ᱥᱟᱶᱛᱮ ᱥᱮᱛᱟᱜ ᱨᱮ ᱤᱭᱟᱹ ᱠᱚ ᱛᱤᱭᱳᱜ ᱜᱚᱫ ᱟᱹᱜᱩᱭᱟ ᱠᱮᱞᱮ ᱠᱟᱠᱲᱟ ᱡᱚ ᱠᱚ
ᱦᱟᱸ ᱪᱮᱫ ᱡᱚ
ᱠᱮᱞᱮ ᱠᱟᱠᱲᱟ ᱠᱮᱞᱮ ᱠᱟᱠᱲᱟ ᱠᱟᱠᱲᱟ ᱦᱮᱸ
ᱚᱱᱟ ᱚᱱᱟᱫᱚ ᱪᱮᱫ ᱠᱚ ᱞᱟᱹᱭᱟ
ᱚᱱᱟ ᱫᱚ ᱢᱤᱫᱴᱮᱱᱤᱭᱟᱹ ᱢᱤᱫᱴᱮᱱ ᱡᱚ ᱠᱟᱱᱟ
ᱟᱪᱪᱷᱟ ᱟᱹᱞᱤᱧ ᱫᱚ ᱪᱮᱫ ᱵᱟᱝᱞᱤᱧ ᱧᱮᱞ ᱟᱠᱟᱫ ᱛᱮ
ᱦᱮᱸ ᱟᱫᱚ ᱡᱟᱹᱱᱩᱢ ᱠᱟᱡᱟᱠ ᱢᱮᱱᱟᱜ ᱟ ᱠᱩ ᱠᱩᱲᱤ ᱨᱮᱢᱟ ᱡᱟᱹᱱᱩᱢ
ᱦ ᱦ ᱦᱮᱸ ᱦᱮᱸ ᱦᱳᱭ ᱦᱳᱭ
ᱟᱫᱚ ᱚᱱᱮ
ᱦ
ᱟᱫᱚ ᱚᱱᱟ ᱡᱚ
ᱦᱚᱸ ᱟᱨ ᱯᱤᱴᱷᱟᱹ ᱠᱚ ᱞᱮᱴᱚ ᱠᱚᱫᱚᱯᱮ ᱛᱮᱭᱟᱨᱟ ᱥᱮ ᱵᱟᱝᱟ
ᱦᱮᱞᱳ ᱟᱪᱪᱷᱟ ᱛᱚ ᱟᱞᱮ ᱥᱮᱫ ᱫᱚ ᱯᱤᱴᱷᱟᱹ ᱞᱮᱴᱚᱭᱟᱠᱚ
ᱟᱞᱮ ᱥᱮᱱ ᱫᱚ ᱵᱟᱝ
ᱦᱮᱸ ᱟᱪᱪᱷᱟ ᱦᱮᱸ ᱟᱸᱡᱚᱢᱚᱜ ᱠᱟᱱᱟ
ᱟᱲᱦᱟᱜ ᱡᱤᱱᱤᱥ ᱠᱚ ᱡᱚᱢᱟ ᱟᱟᱲᱦᱟᱜ
ᱦᱳᱭ ᱦᱳᱭ ᱟᱫᱚ ᱵᱷᱤᱱᱟᱹ ᱵᱷᱤᱱᱟᱹ ᱦᱟᱸᱜ ᱚᱠᱟᱮ ᱞᱮᱠᱟ ᱠᱚ ᱢᱟᱱᱟᱣᱮᱫᱼᱟ ᱦᱟᱸᱜ ᱦ ᱟᱪᱪᱷᱟ ᱚᱱᱟ ᱡᱟᱦᱟᱸ ᱯᱚᱨᱟᱵᱽ ᱚᱱᱛᱮ ᱦᱩᱭᱩᱜ ᱠᱟᱱᱟ ᱟᱯᱮ ᱥᱮᱫ ᱡᱟᱦᱟᱸ ᱯᱮ ᱢᱟᱱᱟᱣᱮᱫᱼᱟ ᱚᱱᱟ ᱦᱩᱭ ᱠᱷᱟᱹᱛᱤᱨ ᱛᱮ ᱚᱱᱟ ᱠᱚᱨᱮᱜ ᱡᱮ ᱢᱮᱞᱟ ᱠᱚ ᱥᱮ ᱡᱟᱦᱟᱱᱟᱜ ᱤᱭᱟᱹ ᱠᱚ ᱵᱟᱠᱚ ᱦᱩᱭᱪᱚᱭᱮᱫᱟ
ᱵᱟᱝ ᱵᱟᱠᱚ ᱦᱩᱭᱪᱚᱭᱮᱫᱭᱟ ᱱ ᱱᱤᱭᱟᱹ ᱠᱚᱫᱚ ᱡᱮᱱᱚ ᱤᱭᱟᱹ ᱞᱟᱹᱜᱤᱫ ᱛᱮ ᱟᱨᱠᱤ ᱦᱮᱞᱳ ᱦᱮᱞᱳ ᱟᱸᱡᱚᱢᱫᱟ ᱵᱟᱝ